ᱦᱮᱞᱳ
ᱦᱮᱞᱳ
ᱦᱮᱸ ᱦᱮᱞᱳ ᱟᱸᱡᱚᱢᱚᱜ ᱠᱟᱱ ᱜᱮᱭᱟ
ᱦᱮᱞᱳ ᱦᱮᱸ ᱟᱸᱡᱚᱢᱚᱜ ᱠᱟᱱ ᱜᱮᱭᱟ- ᱟᱸᱡᱚᱢᱚᱜ ᱠᱟᱱ ᱜᱮᱭᱟ᱾
ᱦᱚᱸ ᱪᱮᱫ ᱠᱚ ᱪᱮᱠᱟᱭ ᱦᱩᱭᱩᱜ ᱠᱟᱱᱟ?
ᱦᱮᱸᱻ
ᱪᱮᱫ ᱠᱚᱯᱮ ᱪᱤᱠᱟ ᱵᱟᱲᱟᱭᱫᱟ?
ᱪᱮᱫ ᱜᱮ ᱵᱟᱝᱞᱮ ᱪᱮᱠᱟᱭᱫᱟ᱾
ᱦᱚᱸ ᱯᱨᱚᱛᱷᱚᱢ ᱵᱟᱨ ᱥᱮ ᱴᱟᱠᱥ ᱮᱢ ᱯᱩᱨᱟᱹᱣ ᱵᱟᱲᱟ ᱠᱮᱫᱟ᱾
ᱵᱟᱝ ᱵᱟᱹᱧ ᱯᱩᱨᱟᱹᱣ ᱠᱟᱫᱟ᱾ ᱯᱨᱚᱛᱷᱚᱢ ᱵᱟᱨ ᱜᱮ ᱱᱚᱣᱟ ᱫᱚ ᱪᱮᱫ ᱦᱚᱸ ᱵᱟᱝ ᱟᱸᱡᱚᱢᱚᱜ ᱠᱟᱱᱟ ᱾
ᱦᱮᱞᱳ
ᱟᱢ ᱫᱚ ᱯᱩᱨᱟᱹᱣ ᱵᱟᱲᱟ ᱠᱮᱜ ᱟᱢ?
ᱵᱟᱝ ᱮᱭᱛᱚ ᱠᱮᱵᱚᱞ ᱠᱩᱲᱤᱴᱤ ᱦᱩᱭ ᱠᱟᱱᱟ᱾
ᱚ ᱟᱹᱣᱨᱤ ᱯᱩᱨᱟᱹᱣ ᱵᱟᱲᱟᱭᱚᱜ-ᱟ᱾ ᱱᱟᱣᱟ-ᱱᱟᱣᱟ ᱜᱮ ᱟᱨᱠᱤ ᱱᱤᱡᱮᱨ ᱵᱟᱝ-ᱵᱟᱝ ᱟᱹᱣᱨᱤ ᱯᱩᱨᱟᱹᱣ ᱦᱩᱭᱩᱜᱼᱟ ᱾
ᱚ ᱪᱮᱫ ᱦᱚᱸ ᱵᱟᱝ ᱟᱸᱡᱚᱢᱚᱜ ᱴᱷᱤᱠᱟᱹᱜ ᱠᱟᱱᱟ ᱛᱟᱯᱚᱨ ᱪᱮᱫ ᱮᱢ ᱪᱤᱠᱠᱟ ᱵᱟᱲᱟᱭᱮᱫᱼᱟ ᱾
ᱪᱮᱫ ᱜᱮ ᱵᱟᱹᱧ ᱪᱤᱠᱟᱹ ᱵᱟᱲᱟᱭᱮᱫᱟ ᱱᱤᱛᱚᱜ ᱫᱚ ᱚᱲᱟᱜ ᱠᱚᱨᱮᱜ ᱜᱮ, ᱫᱚ ᱦᱩᱸ
ᱟᱫᱚ ᱱᱤᱭᱟᱹ ᱢᱟ ᱮᱢᱱᱤ ᱯᱟᱨᱥᱚᱱᱟᱞ ᱵᱷᱟᱵᱮ ᱢᱟ, ᱠᱩᱞᱤ ᱢᱟ ᱪᱮᱫ ᱦᱚᱸ ᱵᱟᱠᱚ ᱢᱮᱱ ᱠᱟᱜᱼᱟ ᱟᱫᱚ ᱛᱟᱦᱚᱞᱮ ᱫᱟᱠᱟ, ᱩᱛᱩ ᱫᱟᱠᱟ ᱩᱛᱩ ᱫᱚᱢ ᱵᱟᱲᱟᱭ ᱜᱮᱭᱟ?
ᱟᱫᱚ ᱯᱟᱨᱥᱚᱱᱟᱞ ᱚᱱᱟ ᱫᱚ ᱯᱟᱨᱥᱚᱱᱟᱞ ᱥᱮᱫ ᱵᱟᱝ ᱪ
ᱵᱟᱝ ᱚᱱᱟᱜᱤᱧ-ᱚᱱᱟᱜᱤᱧ ᱢᱮᱱᱫᱟ ᱡᱩᱫᱤ ᱡᱟᱦᱟᱱᱟᱜ ᱨᱮᱥᱤᱯᱤᱢ ᱞᱟᱹᱭ ᱫᱟᱲᱮᱭᱟᱹᱧ ᱵᱟᱠᱷᱟᱡ ᱫᱚ ᱞᱟᱹᱭᱟᱹᱧ ᱢᱮ
ᱚ ᱨᱮᱥᱤᱯᱤ ᱵᱟᱝᱜᱮ ᱤᱧ ᱫᱚ ᱪᱮᱫ ᱠᱚ ᱞᱟᱹᱭᱟ ᱥᱮ ᱤᱧᱜᱮ ᱵᱟᱹᱧ ᱵᱟᱲᱟᱭᱟ
ᱟᱯᱮ-ᱟᱯᱮ, ᱟᱯᱮ ᱥᱮᱫ ᱨᱮᱫᱚ ᱤᱭᱟᱹ-ᱤᱭᱟᱹ ᱠᱚ ᱯᱤᱴᱷᱟᱹᱭᱟ ᱠᱚ ᱡᱤᱞ ᱯᱤᱴᱷᱟᱹ?
ᱦᱮᱸᱻᱦᱮᱸᱻ ᱡᱤᱞ ᱯᱤᱴᱷᱟᱹᱭ ᱜᱮᱭᱟ ᱠᱚ ᱟᱞᱮ ᱥᱮᱱ ᱫᱚ ᱟᱯᱮ ᱥᱮᱱ ᱫᱚ?
ᱯᱚᱲᱟᱢ ᱵᱮᱱᱟᱣ ᱵᱟᱲᱟ ᱵᱟᱹᱧ ᱵᱟᱰᱟᱭᱟ ᱛᱚ ᱚᱱᱟ ᱞᱟᱹᱭᱟᱹᱧ ᱢᱮ
ᱚ ᱚᱱᱟ ᱤᱧ ᱦᱚᱸ ᱵᱟᱱᱟᱣ ᱫᱚ ᱵᱟᱹᱧ ᱵᱮᱟᱱᱟᱣ ᱵᱟᱲᱟ ᱠᱟᱫᱟ ᱠᱤᱱᱛᱩ ᱟᱫᱚ ᱠᱚᱣᱟ
ᱟᱞ ᱥᱤᱝᱼᱧᱟ ᱾
ᱦᱮᱞᱳ
ᱦᱮᱸ
ᱢᱟᱞ ᱞᱟᱹᱭ ᱢᱮ ᱾
ᱚ ᱤᱧ ᱦᱚᱸ ᱚᱱᱟ ᱠᱚᱫᱚ ᱱᱟᱱᱟᱜ ᱠᱷᱟᱡ ᱵᱟᱹᱧ ᱵᱟᱲᱟᱭᱟ ᱴᱷᱤᱠ ᱠᱚᱨᱮ ᱫᱚ ᱟᱥᱚᱞᱮ ᱤᱧᱦᱚᱸ ᱵᱟᱹᱧ ᱵᱟᱱᱟᱣ ᱵᱟᱲᱟ ᱟᱠᱟᱫ ᱜᱮᱭᱟ ᱾
ᱚᱸᱻ
ᱦᱮᱸ, ᱟᱪᱪᱷᱟ ᱛᱟᱦᱞᱮ ᱟᱯᱮ ᱥᱮᱫ ᱫᱚ ᱵᱟᱯᱞᱟ ᱠᱚ ᱪᱮᱫᱞᱮᱠᱟ ᱦᱩᱭᱩᱜ ᱜᱮᱭᱟ ᱾
ᱟᱢᱻ ᱵᱟᱯᱞᱟ, ᱵᱟᱯᱞᱟ ᱫᱚ ᱟᱞᱮ ᱥᱮᱱᱟᱜ ᱤᱧ ᱞᱟᱹᱭ ᱮᱫᱟ, ᱵᱟᱯᱞᱟ ᱫᱚ ᱦᱩᱭᱩᱜ ᱠᱟᱱᱟ ᱯᱨᱚᱛᱷᱚᱢ ᱫᱚ ᱯᱟᱹᱦᱤᱞ ᱦᱤᱞᱳᱜ ᱠᱚ ᱢᱟᱱᱲᱣᱟᱭᱟ, ᱢᱟᱱᱲᱣᱟᱭᱟᱠᱚ ᱢᱟᱱᱲᱣᱟ ᱫᱚᱠᱚ ᱮᱠᱷᱚᱱ ᱟᱵᱚᱣᱟᱜ ᱦᱚᱲᱟᱜ ᱢᱟ ᱢᱟᱰᱣᱟ ᱢᱟᱢ ᱵᱟᱲᱟᱭ ᱜᱮ ᱦᱚ ᱥᱟᱠᱟᱢ ᱠᱚᱛᱮ ᱢᱟᱱᱮ, ᱥᱟᱠᱟᱢ ᱠᱚᱛᱮ ᱢᱟᱱᱲᱣᱟ ᱞᱟᱦᱟᱭᱟᱠᱚ ᱛᱯᱚᱨ ᱠᱷᱮᱵᱟᱫᱽ ᱠᱷᱟᱹᱞᱤ ᱚᱲᱟᱜ ᱛᱮᱫ ᱜᱮ ᱢᱟᱱᱲᱣᱟ ᱫᱚ ᱠᱚᱨᱟᱣ ᱦᱩᱭᱩᱜᱼᱟ, ᱟᱨ ᱛᱟᱯᱚᱨ ᱮᱢᱱᱤ ᱱᱚᱨᱢᱟᱞ ᱯᱮᱱᱰᱮᱞ ᱠᱚ ᱠᱚᱨᱟᱣ ᱵᱟᱲᱟᱭᱟᱠᱚ ᱡᱚᱢ ᱞᱟᱹᱜᱤᱫ ᱾
ᱦᱩᱸ ᱾
ᱛᱟᱯᱚᱨ ᱢ ᱢᱟᱱᱲᱣᱟ ᱯᱚᱨ ᱦᱩᱭᱩᱜᱼᱟ ᱯᱚᱨᱮᱨ ᱫᱤᱱ ᱦᱚᱪᱪᱮᱻ ᱠᱩᱲᱤ ᱵᱟᱯᱞᱟ ᱠᱷᱟ ᱫᱚ, ᱯᱚᱨᱮ ᱫᱤᱱᱟᱜ ᱠᱩᱲᱤ ᱦᱚᱠ, ᱠᱚᱲᱟ ᱦᱚᱠ ᱥᱩᱱᱩᱢ ᱥᱟᱥᱟᱝ ᱟᱸ
ᱦᱩᱸ ᱛᱷᱚᱲᱟ ᱜᱟᱱ ᱚᱱᱟ ᱠᱟᱹᱴᱤᱡ ᱥᱟᱭᱤᱰ ᱨᱮ ᱪᱟᱞᱟᱜ ᱢᱮᱥᱮ ᱫᱚᱢᱮ ᱥᱚᱵᱽᱫᱚ ᱟᱸᱡᱚᱢᱚᱜ ᱠᱟᱱᱟ ᱾
ᱟᱨᱮ ᱦᱟᱯᱮ, ᱫᱮ ᱛᱚ ᱱᱤᱛ ᱴᱷᱤᱠᱜᱮ ᱟᱸᱡᱚᱢᱚᱜ ᱠᱟᱱᱟ?
ᱦᱮᱸ ᱦᱮᱸ ᱦᱮᱸ ᱾
ᱟᱨ ᱟᱨ, ᱛᱟᱯᱚᱨ ᱢᱟᱱᱲᱣᱟ ᱯᱚᱨ ᱥᱩᱱᱩᱢ ᱥᱟᱥᱟᱝ ᱥᱩᱱᱩᱢ ᱥᱟᱥ ᱥᱟᱝ ᱠᱚ ᱚᱡᱚᱜᱚᱜ-ᱟ ᱥᱩᱱᱩᱢ ᱥᱟᱥᱟᱝ ᱚᱡᱚᱜ ᱠᱟᱛᱮᱜ ᱯᱚᱨᱮᱨ ᱫᱤᱱ ᱫᱚ ᱥᱚᱠᱟᱞ ᱵᱮᱞᱟ ᱨᱮ ᱠᱚᱲᱟ ᱵᱟᱯᱞᱟ ᱨᱮᱫᱚ ᱫᱟ ᱵᱟᱯ ᱞᱟ ᱠᱚ ᱫᱚᱱᱟ, ᱫᱟᱜ ᱵᱟᱯᱞᱟ ᱫᱚᱱ ᱫᱟᱜ ᱵᱟᱯᱞᱟ ᱠᱚ ᱫᱚᱱᱟ ᱫᱟᱜ ᱵᱟᱯᱞᱟ ᱫᱚᱱ ᱵᱟᱲᱟ ᱠᱟᱛᱮᱜ ᱛᱟᱯᱚᱨ ᱡᱟᱶᱟᱭ ᱥᱟᱡᱟᱣ ᱵᱟᱲᱟ ᱠᱟᱛᱮᱜ ᱛᱟᱯᱚᱨ ᱵᱟᱹᱨᱭᱟᱹᱛᱚᱜ ᱠᱚ ᱪᱟᱞᱟᱜ-ᱟ ᱵᱟᱹᱦᱩ ᱟᱹᱜᱩ, ᱵᱟᱹᱦᱩ ᱟᱹᱜᱩ ᱠᱚ ᱪᱟᱞᱟᱜ-ᱟ᱾ ᱛᱟᱨᱯᱚᱨ ᱚᱸᱰᱮ ᱠᱷᱚᱡ, ᱥᱚᱨᱴ ᱠᱟᱴᱤᱧ ᱞᱟᱹᱭᱟᱢ ᱠᱟᱱᱟ ᱚᱸᱰᱮ ᱠᱷᱚᱡ ᱦᱤᱡᱩᱜ ᱟᱠᱚ ᱵᱟᱹᱦᱩ ᱠᱚ ᱟᱹᱜᱩᱭᱮᱭᱟ ᱛᱳᱢᱟᱨ ᱛᱤᱱ ᱡᱚᱠᱷᱚᱡ ᱠᱚ ᱟᱹᱜᱩᱭᱮᱫᱤᱭᱟ, ᱧᱤᱫᱟᱹ ᱥᱮ ᱚᱱᱠᱟ ᱛᱤᱠᱤᱱ ᱵᱮᱞᱟ ᱡᱮᱞ ᱟᱵᱚ ᱦᱚᱲᱢᱟ ᱡᱟᱹᱥᱛᱤ ᱜᱮ ᱧᱤᱫᱟᱹᱜ ᱟᱠᱚ ᱟᱹᱭᱩᱵ ᱵᱮᱞᱟ ᱛᱚ ᱟᱹᱜᱩ ᱠᱟᱛᱮᱜ ᱛᱟᱨᱯᱚᱨ ᱩᱱᱠᱩ ᱫᱟᱨᱟᱢ ᱦᱩᱭᱩᱜ-ᱟ ᱢᱤᱫ ᱜᱷᱟᱹᱲᱤ ᱯᱚᱨ ᱟᱹᱛᱩ ᱨᱮᱱ ᱠᱩᱲᱤ ᱠᱚ ᱵᱟᱹᱦᱩ ᱠᱩᱲᱤ ᱠᱚ ᱪᱟᱞᱟᱜ ᱟᱠᱚ ᱫᱟᱜ ᱱᱤᱭᱮ ᱛᱟᱯᱚᱨ ᱪᱮᱫ ᱨᱮᱠᱚ ᱟᱹᱨᱩᱵ ᱠᱚᱣᱟ ᱚᱱᱟ ᱜᱟᱹᱰᱩ ᱨᱮᱠᱚ ᱟᱹᱨᱩᱵ ᱠᱮᱭᱟ ᱫᱟᱜ ᱛᱮ ᱵᱟᱹᱦᱩ ᱠᱩᱲᱤ ᱡᱟᱶᱟᱭ ᱠᱚᱲᱟ ᱠᱚᱣᱟ ᱛᱟᱯᱚᱨ ᱵᱟᱠᱤ ᱵᱟᱫ ᱡᱚᱛᱚ ᱡᱚᱛ ᱛᱚ ᱡᱚᱛᱚ ᱠᱚ ᱟᱹᱨᱩᱵ ᱠᱚᱣᱟ ᱛᱤᱱᱟᱹᱜ ᱦᱚᱲ ᱠᱚ ᱦᱮᱡ ᱟᱠᱟᱱᱟ ᱠᱚ ᱟᱹᱨᱩᱵ ᱢᱮᱱᱫᱟ, ᱟᱹᱨᱩᱵ ᱠᱟᱛᱮᱫ ᱚᱲᱟᱜ ᱠᱚ ᱟᱫᱮᱨ ᱠᱚᱣᱟ ᱟᱨ ᱩᱱᱠᱩ ᱞᱩᱝᱛᱤ ᱠᱩᱲᱤ ᱠᱚ ᱚᱠᱟᱨᱮᱠᱚ ᱡᱟᱜᱟᱣ ᱠᱚᱣᱟ ᱡᱟᱜᱟ ᱩᱱᱠᱩᱣᱟ ᱩᱱᱠᱩ ᱡᱟᱜᱟ ᱠᱚ ᱩᱫᱩᱜ ᱠᱚᱣᱟ ᱛᱟᱯᱚᱨ ᱠᱩᱪᱷᱩ ᱫᱩᱲᱩᱵ ᱵᱟᱲᱟ ᱠᱟᱛᱮᱜ ᱪᱟ ᱱᱟᱥᱛᱟ ᱤᱪᱪᱷᱟᱹ ᱛᱳᱢᱟᱨ ᱠᱷᱟᱹᱡᱟᱹᱲᱤ, ᱜᱷᱩᱜᱽᱱᱤ ᱵᱟ ᱠᱷᱟᱹ ᱪᱟ, ᱚᱱᱟ ᱠᱚᱠᱚ ᱡᱚᱢ ᱚᱪᱚ ᱠᱚᱣᱟ, ᱛᱟᱯᱚᱨ
ᱦᱮᱸ᱾
ᱛᱟᱯᱚᱨ ᱵᱟᱠᱤ ᱵᱟᱫ᱾ ᱯᱚᱨᱮᱛᱮ ᱩᱱᱠᱩ ᱠᱩ ᱫᱩᱲᱩᱵ ᱠᱤᱱᱟ ᱤᱭᱟᱹ ᱜᱟᱹᱰᱤ ᱪᱩᱢᱟᱹᱲᱟ ᱨᱮ,
ᱦᱮᱸ᱾
ᱫᱩᱲᱩᱵ ᱠᱤᱱᱟ ᱠᱚ ᱫᱩᱲᱩᱵ ᱠᱟᱛᱮᱜ ᱟᱫᱚ ᱯᱮ ᱠᱚᱢᱟᱣᱱᱟ, ᱫᱩᱲᱩᱵ ᱠᱟᱛᱮᱜ ᱟᱫᱚ ᱚᱱᱮ ᱢᱤᱫ ᱢᱤᱫᱴᱮᱡ ᱟᱛᱳ ᱨᱮᱱ ᱦᱚᱲ ᱫᱟᱱ ᱠᱚᱠᱚ ᱮᱢᱟ ᱠᱚᱣᱟ, ᱚᱠᱚᱭ ᱪᱮᱫ ᱮ ᱮᱢᱚᱜ ᱠᱟᱱᱟ, ᱫᱟᱱ ᱠᱚ ᱮᱢ ᱵᱟᱲᱟ ᱠᱟᱛᱮᱜ ᱛᱟᱯᱚᱨ ᱫᱟᱱ ᱮᱢ ᱦᱚᱲ ᱫᱚ ᱠᱚ ᱮᱢ ᱫᱟ, ᱵᱷᱚᱡᱽ ᱡᱚᱢ ᱦᱚᱲ ᱫᱚ ᱵᱷᱚᱡᱽ ᱠᱚ ᱡᱚᱢ ᱫᱟ, ᱚᱝᱠᱟ, ᱚᱠᱚᱭ ᱪᱮᱫᱠᱟ ᱠᱚ ᱫᱟᱲᱤᱭᱟᱜ ᱚᱱᱟ ᱡᱚᱢ ᱜᱷᱟᱹᱲᱤᱡ ᱫᱟᱱ ᱜᱷᱟᱹᱲᱤᱡ ᱫᱚ᱾ ᱮᱭᱛᱚ ᱚᱱᱠᱟ ᱜᱮ, ᱛᱟᱯᱚᱨ ᱵᱟᱯᱞᱟ ᱢᱩᱪᱟᱹᱫ ᱨᱮ ᱯᱚᱨᱮᱨ ᱫᱤᱱ ᱟᱸ
ᱟᱨ ᱫᱚᱝ ᱠᱚ ᱮᱱᱮᱡ ᱠᱚ ᱚᱱᱟ ᱫᱚ ᱪᱮᱫ ᱮ ᱟᱨ ᱴᱟᱢᱟᱠ ᱛᱩᱢᱫᱟᱜ ᱛᱮ ᱥᱮ ᱟᱨ ᱥᱮ ᱵᱚᱠᱥ ᱛᱮ ᱪᱮᱫ ᱞᱮᱠᱟ?
ᱩᱻ, ᱱᱚᱛᱮ ᱫᱚ ᱦᱚᱪᱪᱷᱮ ᱵᱟᱱᱟᱨ ᱛᱮᱜᱮ᱾ ᱛᱩᱢᱫᱟᱜ ᱴᱟᱢᱟᱠ ᱛᱮ ᱦᱚᱸ, ᱛᱟᱯᱚᱨ ᱚᱱᱮ ᱠᱚ ᱢᱮᱛᱟᱜ ᱜᱮ ᱡᱮ ᱰᱚᱢ ᱛᱮ, ᱟᱨ ᱰᱤᱡᱮ ᱦᱚᱸ ᱡᱚᱛᱚ ᱜᱮ᱾ ᱢᱟᱱᱮ ᱮᱠᱮ ᱜᱮ ᱮᱠ ᱡᱚᱱᱟ ᱪᱮᱫ ᱞᱮᱠᱟᱭ ᱮᱱᱮᱡ ᱮ ᱫᱟᱲᱮᱭᱟᱜ-ᱟ ᱚᱱᱠᱟ ᱡᱮᱢᱚᱱ ᱵᱟᱯᱞᱟ ᱵᱟᱹᱦᱩ ᱠᱩᱲᱤ ᱠᱩ ᱵᱩᱰᱷᱤ ᱩᱱᱠᱩ ᱠᱩᱫᱚ ᱛᱩᱢᱫᱟᱜ ᱴᱟᱢᱟᱠ ᱨᱮᱠᱚ ᱮᱱᱮᱡᱚᱜ ᱠᱟᱱᱟ, ᱦᱟᱱᱟ ᱜᱤᱡᱮ ᱰᱚᱢ ᱨᱮᱫᱚ ᱵᱟᱹᱦᱩ ᱠᱩᱲᱤ ᱠᱩ ᱠᱩᱲᱤ ᱠᱩ, ᱰᱤᱡᱮ ᱫᱚ ᱠᱚᱲᱟ ᱠᱚ ᱚᱝᱠᱟ, ᱱᱮᱛᱟᱨ ᱫᱚ ᱰᱤᱡᱮ ᱵᱟᱝ ᱛᱟᱦᱮᱸᱱᱚᱜ ᱛᱟᱦᱮᱱ ᱠᱷᱟᱡ ᱫᱚ ᱵᱟᱠᱚ ᱵᱟᱯᱞᱟᱜ ᱠᱟᱱᱟ ᱵᱟᱝ, ᱛᱟᱨ ᱢᱚᱫᱽᱫᱷᱮ ᱦᱩᱸ᱾ ᱛᱟᱯᱚᱨ ᱚᱱᱟ ᱵᱟᱯᱞᱟ ᱢᱩᱪᱟᱹᱫ ᱨᱮ ᱠᱟᱴᱟ ᱠᱚᱠᱚ ᱟᱹᱨᱩᱵᱚᱜᱼᱟ, ᱠᱟᱴᱟ ᱠᱚᱠᱚ ᱟᱹᱨᱩᱵᱚᱜᱼᱟ, ᱠᱟᱴᱟ ᱠᱚᱠᱚ ᱟᱹᱨᱩᱵᱚᱜᱼᱟ ᱩᱱ ᱡᱚᱠᱷᱚᱱ ᱚᱱᱮ ᱪᱮᱫ ᱫᱟᱹᱛᱟᱹᱱᱤᱜ ᱟᱹᱠᱤᱱ ᱟᱹᱠᱤᱱᱟᱜ ᱤᱭᱟᱹᱛᱮ ᱵᱟᱹᱦᱩ ᱠᱩᱲᱤ ᱡᱟᱶᱟᱭ ᱠᱚᱲᱟ᱾ ᱚᱱᱮ ᱢᱤᱫᱴᱮᱡ ᱱᱤᱭᱚᱢ ᱢᱮᱱᱟᱜᱼᱟ ᱚᱸᱰᱮ
ᱚᱱᱟ ᱱᱤᱭᱚᱢ ᱫᱚ ᱴᱷᱤᱠ ᱢᱚᱛᱚᱱ ᱵᱟᱹᱧ ᱫᱤᱥᱟᱹᱭᱮᱫᱟ ᱛᱚᱵᱮ ᱢᱮᱱᱟᱜᱼᱟ ᱚᱱᱟ ᱱᱤᱭᱚᱢ, ᱛᱟᱯᱚᱨ ᱠᱟᱴᱟ ᱠᱚ ᱠᱚ ᱟᱹᱨᱩᱵᱚᱜᱼᱟ ᱟᱹᱨᱩᱵ ᱠᱟᱛ ᱟᱹᱨᱩᱵᱚᱜᱼᱟ ᱠᱚ ᱚᱠᱚᱭ ᱠᱚ ᱟᱸ ᱦᱤᱞᱤᱭᱟ ᱥᱟᱹᱜᱟᱹᱜ ᱟᱹ ᱦᱟᱹᱜ ᱤᱨᱤᱞ ᱥᱮ ᱪᱤᱞᱤ ᱠᱚ ᱢᱮᱛᱟ ᱠᱚ ᱱᱚᱱᱚᱛ ᱠᱩ ᱡᱟᱭ ᱵᱚᱦᱚᱠ ᱟᱨ ᱠᱟᱴᱟ ᱠᱚ ᱠᱚ ᱟᱹᱨᱩᱵ ᱠᱟᱛᱮᱫ ᱫᱮᱣᱟᱹᱨ ᱠᱩ ᱠᱟᱴᱟ ᱠᱚᱠᱚ ᱟᱹᱨᱩᱵᱚᱜᱼᱟ, ᱪᱮᱫ ᱠᱚᱠᱚ ᱮᱢᱟᱭᱟ, ᱚᱸᱰᱮ ᱟᱭᱢᱟ ᱨᱚᱠᱚᱢᱟᱜ ᱚᱝᱜᱚ ᱵᱚᱝᱜᱚ ᱰᱟᱱᱥ ᱱᱟᱴᱚᱠ ᱪᱟᱞᱟᱜᱼᱟ᱾ ᱚᱠᱚᱭ ᱪᱮᱫ ᱞᱮᱠᱟᱭ ᱥᱟᱡᱟᱣ ᱫᱟᱲᱮᱭᱟᱜᱼᱟ, ᱵᱟᱹᱦᱩ ᱠᱩᱲᱤᱭᱟᱜ ᱤᱭᱟᱹ ᱞᱟᱹᱜᱤᱜ᱾
ᱮᱭᱛᱚ ᱚᱝᱠᱟ ᱜᱤ ᱯᱟᱨᱚᱢᱚᱜᱼᱟ ᱵᱟᱯᱞᱟ ᱫᱚ᱾ ᱛᱟᱯᱚᱨ ᱚᱱᱟ ᱰᱟᱹᱵᱨᱟᱹ ᱥᱟᱯᱷᱟ ᱠᱟᱛᱮᱫ ᱪᱟᱞᱟᱣ ᱠᱟᱛᱮᱜ ᱠᱚ ᱪᱟᱞᱟᱜᱼᱟ ᱠᱩᱲᱤᱭᱟᱜ ᱚᱲᱟᱜ ᱠᱤᱱ ᱪᱟᱞᱟᱜᱼᱟ, ᱟᱹᱠᱤᱱ ᱜᱮ ᱡᱩᱨᱤᱯᱟᱨᱤ ᱛᱟᱯᱚᱨ ᱚᱸᱰᱮ ᱠᱚ ᱡᱚᱢ ᱪᱩ ᱠᱤᱱᱟᱹ ᱡᱮ ᱪᱩᱯᱩᱜ ᱠᱷᱟᱹᱡᱟᱹᱲᱤ, ᱠᱚ ᱢᱮᱛᱟᱜᱼᱟ ᱟᱞᱮ ᱥᱮᱫ ᱫᱚ ᱪᱩᱯᱩᱜ ᱠᱷᱟᱹᱡᱟᱹᱲᱤ ᱠᱚ ᱢᱮᱛᱟᱜᱼᱟ, ᱪᱩᱯᱩᱜ ᱠᱷᱟᱹᱡᱟᱹᱲᱤ ᱚᱸᱰᱮ ᱡᱚᱢ ᱠᱟᱛᱮᱫ ᱮᱱ ᱦᱤᱞᱳᱜ ᱠᱚ ᱯᱮᱲᱟᱣ ᱮᱱᱟᱢ ᱢᱤᱫ ᱫᱤᱱ ᱵᱟᱨ ᱫᱤᱱ ᱯᱚᱨᱮᱨ ᱫᱤᱱ ᱱᱚᱰᱮ ᱦᱮᱡ ᱠᱟᱛᱮᱜ ᱠᱚᱲᱟᱣᱟᱜ ᱚᱲᱟᱜ ᱨᱮ ᱪᱩᱯᱩᱜ ᱠᱷᱟᱹᱡᱟᱹᱲᱤ ᱦᱩᱭᱩᱜᱼᱟ, ᱛᱟᱯᱚᱨ ᱚᱱᱟ ᱵᱟᱯᱞᱟ ᱫᱚ ᱢᱩᱪᱟᱹᱫᱼᱼ ᱢᱩᱪᱟᱹᱫ ᱮᱱᱟ ᱯᱩᱨᱟᱹ ᱯᱩᱨᱤ ᱵᱷᱟᱵᱮ ᱢᱩᱪᱟᱹᱫ ᱮᱱᱟ, ᱛᱟᱨᱯᱚᱨ ᱩᱱᱤ ᱫᱚ ᱚᱱᱟ ᱚᱲᱟᱜ ᱨᱮᱱ ᱵᱟᱹᱦᱩ ᱠᱩᱲᱤᱭ ᱦᱩᱭᱩᱜᱼᱟ ᱚᱱᱠᱟ᱾ ᱟᱞᱮ ᱥᱮᱫ ᱫᱚ ᱚᱱᱠᱟ ᱜᱮᱠᱚ ᱤᱭᱟᱹᱜᱼᱟ
ᱦᱩᱸ
ᱢᱟᱜᱢᱚᱬᱮ ᱠᱚ ᱵᱟᱦᱟ ᱠᱚᱫᱚ ᱦᱩᱭᱩᱜ ᱜᱮᱭᱟ ᱥᱮ?
ᱪᱮᱫ ᱞᱮᱠᱟ?
ᱮ ᱵᱟᱦᱟ ᱠᱚ ᱢᱟᱜ ᱢᱚᱬᱮ ᱠᱚ ᱦᱩᱭᱩᱜ ᱜᱮᱭᱟ ᱥᱮ ᱵᱟᱝ ᱚᱱᱛᱮ ᱫᱚ?
ᱦᱮᱸ ᱚᱱᱮ ᱚᱱᱟ ᱫᱚ ᱩᱱᱠᱩ ᱟᱭᱩ ᱦᱚᱲ ᱠᱚ ᱵᱩᱰᱷᱤ ᱠᱚᱣᱟᱜ ᱱᱤᱭᱚᱢ ᱠᱟᱱᱟ᱾ ᱚᱛᱚ ᱴᱟ ᱫᱚ ᱧᱮᱞ ᱟᱠᱟᱫ ᱜᱤᱭᱟᱹᱧ ᱩᱱᱟᱹᱜ ᱯᱚᱨᱤᱥᱠᱟᱨ ᱵᱷᱟᱵᱮ ᱫᱚ ᱵᱟᱹᱧ ᱞᱟᱹᱭ ᱫᱟᱲᱮᱭᱟᱢᱟ᱾
ᱦᱩᱭᱩᱜ ᱜᱮᱭᱟ ᱡᱚᱛᱚ ᱜᱮ ᱦᱩᱭᱩᱜᱼᱟ, ᱟᱵᱚ ᱡᱮᱴᱟ ᱦᱚᱲ ᱱᱤᱭᱚᱢ ᱢᱮᱱᱟᱜᱼᱟ ᱡᱮᱢᱚᱱ ᱥᱟᱥᱟᱝ ᱥᱟᱹᱲᱤ ᱠᱚ ᱵᱟᱸᱫᱮ ᱫᱟᱹᱣᱲᱟᱹ ᱨᱮᱠᱚ ᱫᱮᱡᱚᱜ ᱡᱚᱛᱚ ᱱᱤᱭᱚᱢ ᱜᱮ ᱢᱮᱱᱟᱜᱼᱟ᱾
ᱦᱩᱸ
ᱮᱠᱷᱚᱱ ᱡᱟᱭᱜᱟ ᱡᱟᱭᱜᱟ ᱥᱮ ᱨᱮᱱᱟᱜ ᱡᱟᱭᱜᱟ ᱦᱮ
ᱥᱚᱨᱦᱟᱭ ᱡᱟᱦᱟᱸ ᱟᱵᱚᱣᱟᱜ ᱥᱚᱨᱦᱟᱭ ᱯᱚᱨᱚᱵᱽ ᱚᱱᱟ ᱠᱚ
ᱥᱚᱨᱦᱟᱭ ᱢᱟ ᱮᱠᱷᱚᱱ ᱡᱚᱛᱚ ᱦᱚᱲ ᱢᱤᱫ ᱢᱤᱫ ᱥᱟᱶᱛᱮᱢᱟ ᱵᱟᱠᱚ ᱯᱟᱞᱚᱱᱮᱫ ᱠᱟᱱ ᱱᱮᱛᱟᱨ ᱢᱟ, ᱥᱚᱨᱦᱟᱭ ᱢᱟ ᱟᱹᱛᱩ ᱟᱹᱛᱩ ᱟᱞᱮ ᱥᱮᱫ ᱫᱚ ᱟᱹᱛᱩ ᱟᱹᱛᱩ ᱡᱮᱢᱚᱱ ᱱᱤᱭᱟᱹ ᱟᱹᱛᱩ ᱫᱚ ᱱᱤᱭᱟᱹ ᱥᱚᱢᱚᱭᱨᱮ ᱞᱟᱦᱟ ᱠᱷᱚᱡ ᱜᱮᱠᱚ ᱰᱮᱴ ᱠᱚ ᱤᱭᱟᱹ ᱠᱟᱜᱼᱟ ᱴᱷᱤᱠ ᱠᱟᱜᱼᱟ᱾ ᱱᱤᱭᱟᱹ ᱟᱛᱩ ᱨᱮ ᱱᱤᱭᱟᱹ ᱥᱚᱢᱚᱭ ᱜᱮᱠᱚ ᱥᱚᱨᱦᱟᱭᱚᱜᱼᱟ ᱚᱱᱠᱟ᱾ ᱦᱟᱱᱟ ᱟᱛᱩ ᱨᱮᱱ ᱢᱤᱫ ᱥᱟᱛ ᱚᱱᱛᱮ ᱡᱮᱢᱚᱱ ᱡᱟᱭᱜᱟ ᱚᱱᱛᱮ ᱫᱚ ᱦᱚᱳᱭᱛᱳ ᱢᱚᱱᱮ ᱦᱚᱭ ᱫᱚᱠᱠᱷᱤᱱ ᱥᱮᱫ ᱫᱚ ᱢᱤᱫ ᱥᱟᱶ ᱛᱮᱜᱮ ᱠᱚ ᱥᱚᱨᱦᱟᱭᱚᱜᱼᱟ᱾ ᱱᱚᱛᱮ ᱫᱚ ᱛᱷᱚᱲᱟ ᱜᱟᱱ ᱟᱞᱟᱫᱟ ᱠᱚ ᱥᱚᱨᱦᱟᱭᱚᱜᱼᱟ ᱥᱚᱨᱦᱟᱭ ᱦᱩᱭᱩᱜ ᱜᱮᱭᱟ, ᱚᱱᱠᱟ ᱱᱤᱭᱚᱢ ᱚᱱᱠᱟᱜᱮ ᱛᱚᱵᱮ ᱚᱱᱮ ᱟᱹᱛᱩ ᱦᱤᱥᱟᱹᱵᱮ ᱢᱟᱱᱮ ᱡᱚᱛᱚ ᱟᱹᱛᱩ ᱨᱮᱫᱚ ᱢᱤᱫ ᱮᱠᱮᱱ ᱡᱮᱠᱚ ᱵᱤᱱᱫᱤᱱ ᱦᱚᱲ ᱠᱟᱱᱟ ᱚᱱᱟ ᱛᱚᱨ ᱵᱟᱝ ᱟᱭᱢᱟ ᱟᱭᱢᱟ ᱫᱷᱚᱨᱚᱢ ᱨᱮᱱ ᱢᱮᱱᱟᱜ ᱠᱚᱣᱟ ᱚᱠᱚᱭ ᱫᱚ ᱫᱤᱠᱩ ᱛᱟᱞᱟᱨᱮ ᱢᱮᱱᱟᱜ ᱠᱚᱣᱟ ᱚᱠᱚᱭ ᱫᱚ ᱤᱭᱟᱹ ᱛᱟᱞᱟᱨᱮ ᱟᱭᱢᱟ ᱟᱭᱢᱟ ᱱᱤᱭᱚᱢ ᱨᱮᱱ ᱦᱚᱲ ᱢᱮᱱᱟᱜ ᱠᱚᱣᱟ ᱚᱱᱟᱛᱮ ᱚᱱᱟ ᱫᱚ ᱟᱠᱩ ᱜᱮ ᱚᱠᱚᱭ ᱠᱚ ᱢᱟᱺᱡᱷᱤ ᱦᱟᱲᱟᱢ ᱢᱟᱡᱷᱤ ᱤᱭᱟᱹ ᱠᱚ ᱢᱮᱱᱟᱜ ᱠᱚᱣᱟ ᱩᱱᱠᱩ ᱜᱮᱠᱚ ᱴᱷᱤᱠ ᱠᱟᱜ ᱠᱟᱱᱟ, ᱫᱤᱨᱜᱷᱚ ᱫᱤᱱ ᱠᱷᱚᱡ ᱚᱱᱟ ᱥᱚᱢᱚᱭ ᱠᱚ ᱴᱷᱤᱠ ᱠᱟᱜᱼᱟ ᱩᱱ ᱡᱚᱠᱷᱚᱡ ᱜᱮᱠᱚ ᱥᱚᱨᱦᱟᱭᱚᱜᱼᱟ ᱡᱮ ᱵᱟᱝ ᱱᱤᱛ ᱫᱚ ᱥᱚᱨᱦᱟᱭ ᱦᱤᱡᱩᱜ ᱠᱟᱱ ᱛᱟᱵᱚᱱᱟ ᱚᱱᱠᱟ, ᱛᱚᱵᱮ ᱢᱤᱫ ᱥᱚᱢᱚᱭ ᱜᱮᱠᱚ ᱥᱚᱨᱦᱟᱭᱚᱜᱼᱟ᱾ ᱢᱟᱱᱮ ᱢᱤᱫ ᱢᱟᱥ ᱨᱮᱜᱮ ᱡᱮᱴᱟ ᱥᱚᱨᱦᱟᱭ ᱦᱩᱭ ᱵᱟᱲᱟᱜᱼᱟ᱾ ᱚᱱᱟ ᱵᱟᱦᱟ ᱠᱚ ᱯᱚᱨᱚᱵᱽ ᱦᱩᱭ ᱵᱟᱲᱟᱜᱼᱟ ᱤᱧ ᱡᱚᱠᱷᱚᱱ᱾
ᱥᱚᱨᱦᱟᱭ ᱵᱚᱸᱜᱟ ᱨᱮᱫᱚ ᱵᱟᱝ ᱥᱮ ᱪᱮᱫ ᱞᱮᱠᱟ?
ᱟᱞᱮ ᱫᱚ ᱚᱱᱮ ᱚᱱᱠᱟ ᱜᱮᱠᱚ ᱥᱚᱨᱦᱟᱭᱚᱜᱼᱟ᱾
ᱚᱱᱛᱮ ᱫᱚ ᱵᱟᱦᱟ ᱵᱚᱸᱜᱟ ᱫᱚ ᱟᱨᱦᱚᱸ ᱡᱩᱫᱟᱹ ᱜᱮᱭᱟ ᱵᱟᱝ?
ᱦᱮᱸ ᱦᱮᱸ ᱟᱞᱮ ᱥᱮᱫ ᱫᱚ ᱡᱩᱫᱟᱹ ᱜᱮᱭᱟ᱾
ᱪᱟᱹᱛ ᱵᱟᱹᱭᱥᱟᱹᱠᱷ ᱫᱚ ᱵᱟᱦᱟ᱾ ᱵᱟᱦᱟ ᱯᱚᱨᱚᱵᱽ ᱦᱩᱭᱩᱜᱼᱟ ᱛᱟᱯᱚᱨᱮ ᱞᱮ ᱵᱟᱹᱭᱥᱟᱹᱠᱷ ᱡᱷᱮᱸᱴ ᱫᱚ ᱢᱟᱜ ᱢᱚᱬᱮᱜ ᱟᱠᱚ᱾
ᱚᱻ